ᱦᱮᱸ ᱟᱸᱡᱚᱢᱚᱜ ᱠᱟᱱᱟ ᱤᱧ ᱨᱚᱲ ᱟᱸᱡᱚᱢ ᱮᱫᱟ?
ᱦᱮᱸ ᱤᱧ ᱟᱸᱡᱚᱢᱮᱫᱼᱟ ᱾
ᱥᱟᱹᱜᱩᱱ ᱥᱤᱝᱜᱟᱹᱲ
ᱦᱮᱸ ᱱᱤᱛᱚᱜ ᱫᱚ ᱥᱟᱜᱩᱱ ᱥᱤᱸᱜᱟᱹᱲ ᱠᱚ ᱞᱟᱹᱭᱟ ᱥᱮ ᱥᱟᱜᱩᱱ ᱛᱟᱨᱥᱤ?
ᱥᱤᱸᱜᱟᱹᱲ ᱫᱚ ᱦᱚᱜᱭ ᱛᱚ ᱯᱟᱸᱪ ᱪᱷᱚᱴᱟ ᱵᱟᱡᱟᱜ ᱞᱟᱹᱜᱤᱫᱚᱜ ᱠᱟᱱᱟ ᱾
ᱦᱮᱸ ᱥᱟᱹᱜᱩᱱ ᱥᱤᱝᱜᱟᱹᱲ ᱛᱟᱦᱚᱞᱮ ᱱᱤᱛᱚᱜ ᱫᱚ ᱦᱟᱸᱜ ᱚᱲᱟᱜ ᱨᱮᱜᱮ ᱦᱩᱲᱩ ᱪᱟᱥ ᱟᱨᱟᱢᱵᱷᱚ ᱟᱠᱟᱱᱟ ᱛᱚ ᱪᱟᱥ
ᱦᱮᱸ ᱛᱚ
ᱚᱱᱛᱮ ᱪᱟᱥ ᱯᱮ ᱟᱨᱟᱢᱵᱷᱚ ᱠᱮᱫᱟ?
ᱟᱞᱮ ᱥᱮᱫ ᱫᱚ ᱟᱹᱣᱨᱤᱭᱟᱜᱼᱟ ᱾
ᱚ
ᱱᱚᱛᱮ ᱢᱟ ᱫᱟᱜ ᱡᱟᱹᱲᱤ ᱠᱚ ᱢᱚᱸᱡᱽ ᱛᱮ ᱵᱟᱭ ᱦᱩᱭᱩᱜ ᱠᱟᱱᱟ ᱛᱚ ᱟᱹᱣᱨᱤᱭᱟᱜ-ᱟ ᱚᱱᱛᱮ ᱫᱚ ᱾ ᱟᱯᱮ ᱥᱮᱫ ᱫᱚ ᱪᱟᱥ ᱢᱟᱱᱮ ᱮᱛᱚᱦᱚᱵ ᱜᱚᱫ ᱱᱟ ᱵᱟᱟᱥᱮ?
ᱦᱮᱸ ᱨᱚᱦᱚᱭ ᱠᱚ ᱟᱨᱟᱢᱵᱚ ᱦᱤᱡᱩᱜ ᱠᱟᱱᱟ ᱟᱨᱠᱤ ᱱᱚᱜ ᱚᱭ ᱢᱤᱫ ᱵᱟᱨ ᱠᱚ ᱨᱚᱦᱚᱭ ᱫᱟ ᱟᱨᱠᱤ ᱦᱮᱸ ᱦᱮᱸ
ᱯᱮ ᱨᱚᱦᱚᱭᱮᱫᱼᱟ ᱥᱮ ᱟᱹᱣᱨᱤ
ᱟᱞᱮ ᱫᱚ ᱦᱜ ᱟᱹᱨᱤ ᱛᱟᱞᱮᱭᱟ ᱾ ᱠᱤᱱᱛᱩ ᱟᱞᱮ ᱱᱚᱛᱮ ᱫᱚ ᱨᱚᱦᱚᱭ ᱫᱚ ᱠᱚ ᱟᱨᱚᱢᱵᱷᱚ ᱟᱠᱟᱱᱟ ᱾
ᱟᱚᱸᱭ
ᱦᱮᱸ ᱦᱮᱸ
ᱛᱟᱦᱚᱞᱮ ᱢᱟᱸᱡᱟᱱ ᱵᱟᱲᱟ ᱠᱚ ᱫᱚ ᱦᱚᱭᱮᱱᱟ ᱥᱮ ᱵᱟᱝ?
ᱦᱮᱸ ᱢᱟᱡᱟᱱ ᱡᱚᱢ ᱫᱚ ᱦᱩᱭ ᱟᱠᱟᱱᱟ ᱟᱢᱟᱜ ᱦᱩᱭ ᱱᱟ?
ᱦᱮᱸ ᱤᱧᱟᱹᱜ ᱦᱚᱸ ᱦᱚᱭ ᱟᱠᱟᱱᱟ ᱦᱟᱜ ᱢᱟᱡᱟᱱ ᱫᱚ ᱟᱫᱚ ᱾ ᱠᱤᱫᱩᱜ ᱠᱚᱨᱮᱱᱟᱜ ᱦᱟᱜ ᱟᱛᱳ ᱫᱚ ᱥᱟᱹᱛ ᱥᱟᱯᱲᱟᱣ ᱦᱩᱭᱩᱜᱼᱟ ᱾
ᱱᱤᱛ ᱠᱷᱚᱱᱟᱜ ᱜᱮ ᱩᱱᱟᱹᱜ ᱞᱚᱜᱚᱱ?
ᱦᱩᱸ ᱜᱚᱨᱚᱢ ᱫᱤᱱ ᱫᱚ ᱦᱟᱸᱜ ᱢᱟᱱᱮ ᱟᱨ ᱜᱚᱨᱚᱢ ᱦᱚᱸ ᱜᱚᱨᱚᱢ ᱠᱟᱱᱟᱭ ᱟᱨ ᱫᱟᱜ ᱦᱚᱸ ᱦᱟᱲᱟ ᱛᱚᱴᱟᱛ ᱦᱤᱡᱩᱜ ᱠᱟᱱᱟ ᱾ ᱛᱚ ᱚᱱᱟ ᱠᱷᱟᱹᱛᱤᱨ ᱛᱮ ᱢᱟᱱᱮ ᱤᱥᱤᱱ ᱡᱟᱣᱨᱟ ᱠᱟᱜ ᱦᱩᱭᱩᱜᱼᱟ᱾ ᱤᱥᱤᱱ ᱡᱟᱣᱨᱟ-ᱜ ᱠᱷᱟᱱ ᱟᱫᱚᱢᱮ ᱛᱤᱸᱜᱩ ᱵᱟᱲᱟ ᱠᱚᱣᱟᱧᱟᱢᱚᱜᱼᱟ᱾ ᱦᱟᱣᱟ ᱡᱚᱝ ᱟᱨᱠᱤ
ᱟᱪᱪᱷᱟ ᱟᱪᱪᱷᱟ ᱾
ᱟᱨ ᱵᱟᱝᱠᱷᱟᱱ ᱧᱤᱫᱟᱹ ᱧᱩᱛ ᱧᱩᱛ ᱚᱠᱛᱚ ᱫᱚ, ᱪᱩᱞᱦᱟᱹ ᱴᱨᱮ ᱫᱩᱲᱩᱵ ᱦᱚᱸ ᱵᱷᱟᱞᱮ ᱵᱟᱝ ᱵᱩᱡᱟᱹᱜᱼᱟ᱾ ᱟᱨ ᱫᱟᱠᱟ ᱠᱚ ᱡᱩᱫᱤ ᱵᱟᱢ ᱤᱥᱤᱱ ᱠᱷᱟᱱᱡ ᱵᱟᱫᱽᱫᱷᱚ ᱡᱚᱞᱟ ᱫᱩᱲᱩᱵ ᱜᱮ ᱦᱩᱭᱩᱜᱼᱟ᱾
ᱦᱩᱸ ᱦᱩᱸ ᱦᱩᱸ ᱦᱮᱸ ᱛᱚ ᱛᱟᱦᱚᱞᱮ ᱚᱲᱟᱜ ᱠᱚᱨᱮ ᱠᱚ ᱵᱮᱥ ᱵᱟᱲᱟᱭ ᱜᱮᱭᱟ ᱛᱚ,
ᱦᱮᱸ ᱱᱤᱛᱚᱜ ᱫᱚ ᱱᱟᱯᱟᱭ ᱵᱟᱲᱟ ᱜᱮ ᱟᱯᱮ ᱠᱚᱜᱮ?
ᱟᱞᱮ ᱠᱚᱼᱦᱚᱸ ᱱᱤᱛᱳᱜ ᱫᱚ ᱱᱟᱯᱟᱭ ᱜᱮᱭᱟ ᱾ᱛᱮ ᱦᱩᱲᱩ ᱨᱚᱦᱚᱭ ᱟᱨᱟᱢᱵᱚᱭᱮᱱ-ᱟ ᱥᱮ ᱵᱟᱝ?
ᱟᱹᱣᱨᱤ ᱟᱹᱣᱨᱤ
ᱚ ᱟᱯᱮ ᱯᱮ ᱨᱚᱦᱚᱭ ᱫᱟ,
ᱦᱩᱸ ᱦᱩᱜ
ᱚᱻ ᱟᱪᱪᱷᱟ ᱱᱮᱛᱟᱨ, ᱪᱮᱫᱟᱜ ᱱᱩᱠᱩ ᱵᱟᱠᱚ ᱧᱮᱞ ᱵᱟᱲᱟᱜ ᱠᱟᱱᱟ ᱚᱱᱟ ᱱᱤᱭᱛᱮ ᱠᱤᱪᱷᱩᱢ ᱵᱟᱲᱟᱭᱟ? ᱛᱚ ᱜᱳᱴᱟ ᱫᱤᱥᱚᱢ ᱜᱮ, ᱡᱮᱢᱚᱱ ᱩᱱᱠᱩ ᱠᱟᱦᱩ ᱪᱮᱸᱬᱮᱸ ᱵᱟᱠᱚ ᱧᱮᱞ ᱵᱟᱲᱟᱜ ᱠᱟᱱᱟ ᱾ᱞᱟᱦᱟᱛᱮᱼ ᱟᱞᱮ ᱱᱚᱛᱮ ᱦᱚᱸ ᱫᱚᱢᱮ ᱠᱚ ᱛᱟᱦᱮᱸ ᱠᱟᱱᱟ ᱛᱚ ᱱᱮᱛᱟᱨ ᱫᱚᱢᱟ ᱵᱟᱠᱚ ᱧᱮᱞ ᱵᱟᱲᱟᱜ ᱠᱟᱱᱟ ᱱᱚᱣᱟ ᱥᱩᱨ ᱥᱩ ᱥᱩᱯᱩᱨ ᱠᱚᱨᱮ ᱟᱯᱮᱚᱱ ᱛᱮ ᱠᱚ ᱧᱮᱞ ᱵᱟᱲᱟᱜ ᱠᱟᱱᱟ ᱠᱤ ᱡᱩᱫᱤ ᱵᱟᱠᱚ ᱧᱮᱞ ᱵᱟᱲᱟᱜ ᱠᱟᱱ ᱠᱷᱟᱡ ᱫᱚ ᱚᱱᱟ ᱵᱟᱨᱮ ᱛᱮ ᱠᱤ ᱠᱤᱪᱷᱩ ᱠᱟᱛᱷᱟ ᱞᱟᱹᱭᱟᱜ ᱢᱮ ᱪᱮᱫᱟᱜᱼᱼ
ᱦᱩᱸᱜ ᱟᱞᱮ ᱥᱮᱫ ᱦᱚᱸ ᱦᱟᱸᱜ, ᱠᱟᱹᱦᱩ ᱠᱚᱼᱫᱚ ᱦᱟᱛᱟᱨ ᱨᱮᱫᱚ ᱵᱟᱝᱠᱚ ᱫᱤᱥᱟᱹᱜ ᱠᱟᱱᱟ᱾
ᱦᱩᱸ ᱦᱩᱸ
ᱚᱱᱟ ᱫᱚ ᱦᱳᱭᱛᱳ ᱪᱮᱫᱟᱜ ᱫᱚ ᱵᱚᱞᱛᱮ ᱡᱮᱢᱚᱱ ᱥᱮᱫᱟᱭ ᱫᱚ, ᱞᱟᱹᱭ ᱮᱫ ᱛᱟᱦᱮᱸ ᱠᱚ ᱡᱮ ᱩᱱᱠᱩ ᱡᱟᱦᱟᱱᱤᱡ ᱡᱤᱵᱽ ᱡᱤᱭᱟᱹᱞᱤ ᱜᱚᱡ ᱞᱮᱱᱠᱷᱟᱱᱮ
ᱦᱩᱸ ᱦᱩᱸ
ᱢᱟᱱᱮ ᱜᱤᱫᱤ ᱠᱚᱠᱚ ᱢᱟᱰᱨᱟᱜ ᱛᱟᱦᱮᱸᱜᱼᱟ ᱢᱟᱱᱮ, ᱡᱩᱫᱤᱢ ᱢᱤᱫᱴᱟᱝ ᱰᱟᱹᱝᱨᱤ ᱜᱚᱡ ᱮᱱᱟ ᱥᱮ ᱪᱟᱯᱟᱫ ᱜᱤᱲᱤ ᱠᱟᱛᱮᱜ ᱟᱠᱚ ᱛᱟᱦᱚᱞᱮ ᱜᱤᱫᱤ ᱠᱚᱠᱚ ᱦᱩᱭᱩᱜ ᱛᱟᱦᱮᱸᱜ-ᱟ ᱯᱨᱟ ᱠᱟᱹᱦᱩ ᱠᱚ ᱠᱩᱲᱤᱫ ᱠᱚ ᱢᱟᱱᱮ ᱩᱱᱠᱩ ᱫᱚ ᱥᱤᱭᱟ ᱡᱟᱹᱛᱤ ᱡᱚᱢᱟᱜ ᱠᱚ ᱡᱚᱢᱟ ᱛᱚᱼᱼ ᱛᱚ ᱤᱱᱟᱹ ᱠᱷᱟᱹᱛᱤᱨ ᱠᱚ ᱢᱟᱱᱮ ᱦ ᱦ ᱦᱳᱭ ᱦᱳᱭ ᱟᱫᱚ ᱚᱱᱟ ᱠᱚ ᱥᱚ ᱛᱮᱠᱚ ᱵᱩᱡᱷᱽᱟᱹᱣ ᱧᱟᱢ ᱛᱟᱦᱮᱸᱜᱼᱟ ᱾ ᱡᱮ ᱚᱸᱰᱮ ᱥᱮ ᱱᱚᱰᱮ ᱱᱚᱝᱠᱟ ᱦᱩᱭᱠᱟᱱᱟ᱾ ᱛᱟᱦᱞᱮ ᱠᱚ ᱦᱤᱡᱩᱜ ᱛᱟᱦᱮᱸᱜᱼᱟ ᱡᱚᱢ ᱞᱟᱹᱜᱤᱫ ᱛᱮ, ᱟᱫᱚ ᱦᱮᱸᱛᱟᱨ ᱢᱟ ᱰᱟᱝᱨᱤ ᱢᱮᱨᱚᱢ ᱠᱚᱨᱮᱱᱟᱜ ᱢᱟᱱᱮ ᱡᱟᱦᱟᱸ ᱟᱹᱥᱩᱞ ᱚᱱᱟ ᱠᱚᱢᱟ ᱠᱚᱢ ᱪᱟᱵᱟ ᱠᱟᱱᱟ᱾
ᱦᱩᱸ ᱦᱩᱸ ᱦᱩᱸ
ᱛᱚ ᱤᱧᱟᱹᱜ ᱟᱥᱟ ᱛᱟᱸᱦᱮᱜ ᱠᱟᱱᱟ ᱚᱱᱟ ᱠᱷᱟᱹᱛᱤᱨ ᱜᱮ ᱦᱳᱭᱛᱚ ᱵᱟᱠᱚ ᱫᱤᱥᱟᱹᱜ ᱠᱟᱱᱟ ᱟᱵᱚ ᱟᱛᱳ ᱫᱤᱥᱚᱢ ᱨᱮᱫᱚ, ᱮᱱᱠᱷᱟᱱ ᱵᱟᱡᱟᱨ ᱠᱚᱨᱮ ᱫᱚᱠᱚ ᱫᱤᱥᱟᱹᱜ ᱜᱮᱭᱟ, ᱠᱟᱨᱚᱱ ᱵᱟᱡᱟᱨ ᱨᱮᱢᱟ ᱡᱚᱱᱰᱨᱟ ᱟᱵᱚᱨᱡᱚᱱᱟ ᱢᱟ ᱢᱮᱱᱟᱜ ᱜᱮᱭᱟ ᱾
ᱦᱩᱸ ᱦᱩᱸ ᱦᱩᱸ ᱦᱩᱸ
ᱠᱟᱹᱦᱩ ᱠᱚᱼᱫᱚ ᱡᱟᱸᱡᱨᱟ ᱡᱤᱱᱤᱥ ᱠᱚᱨᱮ ᱜᱮᱠᱚ ᱡᱚᱢᱟ ᱠᱟᱦᱩ ᱵᱚᱱᱟ ᱠᱚ-ᱫᱚ
ᱦᱩᱸ ᱦᱩᱸ ᱦᱩᱸ ᱛᱟᱯᱚᱨᱮ ᱱᱮᱛᱟᱨ ᱠᱷᱩᱵ ᱠᱚᱢ ᱠᱚ ᱧᱮᱞᱚᱜ ᱠᱟᱱᱟ ᱛᱟᱯᱚᱨᱮ ᱩᱱᱠᱩ ᱠᱚᱜ ᱠᱚᱦᱚᱸ ᱠᱚᱸᱜ ᱠᱚᱦᱚᱸ ᱪᱮᱫᱟᱜ ᱚᱱᱠᱟ ᱵᱟᱠᱚ ᱧᱮᱞᱚᱜ ᱠᱟᱱᱟ,
ᱠᱚᱸᱜ ᱵᱟᱝ ᱧᱮᱞ ᱨᱮᱭᱟᱜ ᱠᱟᱨᱚᱱ ᱫᱚ ᱦᱩᱭᱩᱜ ᱠᱟᱱᱟ ᱩᱱᱠᱩ ᱡᱚᱢ ᱟᱠᱚ ᱪᱮᱫ ᱢᱟ ᱧᱮᱞ ᱢᱮ, ᱮᱸᱜ ᱥᱮᱫᱟᱭ ᱢᱟ ᱠᱚᱜ ᱠᱚ ᱛᱟᱦᱮᱸ ᱠᱟᱱᱟ ᱥᱚᱝᱠᱩᱞ ᱠᱚ ᱛᱟᱦᱮᱸ ᱠᱟᱱᱟ ᱠᱟᱨᱚᱱ ᱥᱮᱫᱟᱭ ᱫᱚ ᱦᱮᱸᱜ-ᱮ ᱟᱥᱟᱲ ᱵᱚᱸᱜᱟ ᱫᱤᱱ ᱫᱚ᱾ ᱫᱟᱜ ᱡᱟᱹᱯᱩᱫ ᱛᱮ ᱵᱟᱹᱫ ᱨᱮ ᱵᱟᱹᱭᱦᱟᱹᱲ ᱨᱮ ᱜᱟᱰᱟ ᱨᱮ ᱥᱚᱰᱚᱜ ᱨᱮ ᱨᱚᱠᱚᱡ ᱥᱟᱶᱛᱮ ᱜᱚᱝᱜᱷᱟ ᱾ ᱠᱟᱴᱠᱚᱢ ᱱᱟᱱᱟ ᱦᱩᱱᱟᱹᱨ ᱢᱟᱱᱮ ᱟᱹᱰᱤ ᱟᱭᱢᱟ ᱞᱮᱠᱟᱱ ᱡᱟᱹᱛᱤ ᱨᱮᱱ ᱦᱟᱹᱠᱩ ᱠᱚ ᱫᱤᱥᱟᱹᱜ ᱛᱟᱦᱮᱸᱜᱼᱟ ᱚᱱᱮ ᱠᱚᱸᱡ ᱠᱚᱫᱚ ᱡᱚᱠᱷᱚᱱ ᱥᱮᱫᱟᱭ ᱡᱩᱜᱽ ᱨᱮᱱᱟᱜ ᱫᱚ ᱠᱚᱸᱜ ᱠᱚ ᱡᱚᱠᱷᱚᱱ ᱟᱥᱟᱲ ᱚᱠᱟ ᱫᱤᱱ ᱠᱚ ᱵᱩᱡᱷᱟᱹᱣᱟ ᱡᱮ ᱱᱚᱰᱮ ᱥᱮ ᱚᱸᱰᱮ ᱢᱮᱱᱫᱚ ᱚᱸᱰᱮ ᱪᱟᱞᱟᱣ ᱞᱮᱱᱠᱷᱟᱱ ᱧᱩᱢ ᱧᱟᱢᱚᱜᱼᱟ ᱱᱤᱛᱚᱜ ᱫᱚ ᱟᱥᱟᱲ ᱵᱚᱸᱜᱟ ᱫᱤᱱ ᱫᱚ ᱵᱟᱠᱷᱟᱱ ᱫᱚ ᱮᱴᱟᱜ ᱫᱤᱥᱚᱢ ᱠᱚᱨᱮ ᱠᱚ ᱪᱞᱟᱜ ᱛᱟᱦᱮᱱᱟ ᱛᱚ ᱩᱱᱠᱩ ᱫᱚ ᱦᱟᱸᱜ
ᱦᱮᱸ ᱦᱮᱸ ᱦᱮᱸ
ᱛᱟᱦᱚᱞᱮ ᱦᱤᱡᱩᱜ ᱛᱟᱸᱦᱮᱜ ᱟᱠᱚ ᱩᱱᱠᱩ ᱨᱚᱠᱚᱡ, ᱠᱟᱴᱠᱚᱢ, ᱦᱟᱹᱠᱩ ᱡᱚᱢ ᱟᱫᱚ ᱱᱮᱛᱟᱨ ᱫᱚ ᱪᱮᱫ ᱪᱤᱠᱟᱹ ᱠᱟᱱᱟ ᱧᱮᱞ ᱢᱮ ᱮᱸ ᱵᱟᱹᱫᱽ ᱠᱷᱮᱛ ᱨᱮ ᱵᱟᱹᱭᱦᱟᱹᱲ ᱨᱮ ᱡᱷᱚᱛᱚ ᱨᱟᱥᱟᱭᱱᱤᱠ ᱥᱟᱨ ᱵᱚᱱ ᱮᱢᱟᱜ ᱠᱟᱱᱟ ᱠᱮᱢᱤᱠᱮᱞ
ᱦᱮᱸ
ᱟᱵᱚ ᱚᱱᱟ ᱡᱟᱛᱮ ᱦᱳᱲᱳ ᱡᱟᱹᱥᱛᱤ ᱦᱩᱭᱩᱜ ᱢᱟ ᱚᱱᱟ ᱜᱮᱵᱚᱱ ᱨᱤᱠᱟᱹᱭᱮᱜᱼᱟ᱾ ᱛᱳ ᱚᱱᱟ ᱠᱷᱟᱹᱛᱤᱨ ᱛᱮ ᱟᱵᱚ ᱚᱱᱟᱫᱚ ᱵᱟᱵᱚᱱ ᱦᱩᱫᱤᱥᱮᱜᱼᱟ ᱩᱱᱠᱩ ᱡᱮ ᱵᱟᱹᱫᱽ ᱨᱮ ᱢᱮᱱᱟᱜ ᱠᱚᱣᱟ ᱨᱚᱠᱚᱡ, ᱦᱟᱹᱠᱳ, ᱠᱟᱴᱠᱚᱢ ᱩᱱᱠᱩ ᱠᱚ ᱟᱥᱮᱫᱚᱜ ᱠᱟᱱᱟ ᱚᱱᱟ ᱫᱚ ᱵᱟᱝ ᱫᱤᱥᱟᱹᱜ ᱠᱟᱱᱟ ᱧᱮᱞ ᱢᱮ ᱦᱮᱛᱟᱨ ᱫᱚ ᱵᱟᱠᱚ ᱧᱮᱞᱚᱜ ᱠᱟᱱᱟ ᱥᱮ ᱨᱚᱠᱚᱡ ᱠᱚ ᱦᱟᱴ ᱦᱟᱹᱠᱳ ᱠᱚ ᱦᱮᱸ ᱡᱩᱫᱤ ᱨᱟᱱ ᱞᱮᱠᱟ ᱛᱮᱦᱢ ᱯᱟᱸᱡᱟ ᱠᱚᱣᱟ ᱵᱟᱢ ᱧᱟᱢ ᱠᱚᱣᱟ
ᱦᱚᱸ ᱮᱠᱫᱚᱢ ᱜᱮ ᱢᱟᱱᱮ ᱠᱚ ᱪᱟᱵᱟ ᱪᱟᱵᱟᱜ ᱠᱟᱱᱟ ᱟᱨᱠᱤ ᱦᱮᱸᱥᱮ
ᱛᱵᱟ ᱞᱮᱠ ᱜᱮ ᱮᱠᱫᱚᱢ ᱟᱵᱚ ᱢᱟᱛᱮ ᱵᱚᱱ ᱧᱮᱞ ᱠᱟᱜ ᱠᱚᱣᱟ ᱦᱟᱸᱜ ᱢᱮᱱᱠᱷᱟᱱ ᱟᱵᱚ ᱠᱚᱚᱨᱱ ᱜᱤᱫᱽᱨᱟᱹ ᱯᱤᱫᱽᱨᱟᱹ ᱫᱚ ᱦᱟᱸᱜ ᱱᱩᱠᱩ ᱦᱚᱸ ᱧᱮᱞ ᱠᱚᱫᱚ ᱵᱟᱠᱚ ᱧᱟᱢ ᱠᱚᱣᱟ ᱡᱮ ᱵᱟᱹᱫᱽ ᱨᱮ ᱵᱟᱹᱭᱦᱟᱹ ᱨᱮ ᱨᱚᱠᱚᱡ ᱠᱚ ᱦᱟᱠᱳ ᱠᱚ ᱠᱟᱴ ᱠᱚᱢ ᱠᱚ ᱧᱮᱞ ᱜᱚᱫ ᱢᱮᱭᱟ ᱥᱮ ᱠᱟᱴᱠᱚᱢ ᱠᱚ ᱪᱮᱫ ᱞᱮᱠᱟᱱᱟ ᱨᱚᱠᱚᱡ ᱠᱚ ᱪᱮᱫ ᱞᱮᱠᱟᱱᱟ ᱜᱚᱝᱜᱷᱟ ᱠᱚ ᱪᱮᱫ ᱞᱮ ᱠᱟᱱᱟ ᱦᱭᱛᱚ ᱩᱱᱠᱩ ᱫᱚ ᱵᱟᱠᱚ ᱧᱮᱞ ᱠᱚᱣᱟ ᱛᱚ ᱚᱱᱟ ᱠᱷᱟᱹᱛᱤᱨ ᱜᱮ ᱦᱳᱭᱛᱚ ᱩᱱᱠᱩ ᱥᱟᱝᱠᱳᱞ ᱠᱚ ᱠᱚᱸᱜ ᱠᱚᱫᱚ ᱩᱱᱟᱹᱜ ᱴᱟᱜ ᱫᱚ ᱵᱟᱝ ᱠᱚ ᱫᱤᱥᱟᱹᱜ ᱠᱟᱱᱟ ᱫᱤᱥᱟᱹᱜ ᱨᱮᱦᱚᱸ ᱠᱚ ᱟᱹᱰᱤ ᱠᱚᱢ ᱵᱟᱠᱷᱟᱱ ᱥᱮᱫᱟ ᱦᱳᱭ ᱦᱳᱭ ᱵᱟᱝᱠᱷᱟᱱ ᱥᱮᱫᱟᱭ ᱫᱚ ᱧᱮᱞ ᱢᱮ ᱢᱤᱫ ᱵᱟᱹᱲ ᱰᱟᱝᱨᱤᱧ ᱜᱩᱯᱤ ᱠᱟᱱᱟ ᱥᱮ ᱢᱮᱨᱚᱢ ᱧᱮᱞᱢᱮ ᱠᱚᱸᱜ ᱠᱚᱠᱚ ᱟᱹᱪᱩᱨ ᱵᱟᱲᱟᱭᱟ ᱯᱟᱹᱥᱤᱭᱟᱠᱚ ᱵᱮᱱᱟᱣ ᱠᱚ ᱱᱮᱛᱟᱨ ᱦᱚᱸ ᱵᱟᱝᱠᱚ ᱫᱤᱥᱟᱹᱜ ᱠᱟᱱᱟ ᱚᱱᱟ ᱥᱟᱶᱛᱮ ᱧᱮᱞ ᱢᱮ ᱱᱮᱛᱟᱨ ᱢᱟ ᱦᱸᱤᱥᱥᱤ ᱪᱮᱬᱮ ᱦᱤᱸᱤᱥᱥᱤ ᱪᱮᱬᱮ ᱟᱨᱠᱤ ᱩᱱᱠᱩ ᱦᱚᱸ ᱵᱟᱝᱠᱚ ᱫᱤᱥᱟᱹᱜ ᱠᱟᱱᱟ
ᱱᱩᱜ ᱠᱚᱣᱟ ᱦᱮᱸ ᱵᱟᱝ
ᱦᱤᱸᱥᱤ ᱪᱮᱬᱮ ᱦᱚᱸ ᱵᱟᱹᱱᱩᱜ ᱠᱚᱣᱟ ᱛᱟᱨᱯᱚᱨᱮ ᱜᱷᱮᱣᱨᱟ ᱪᱮᱬᱮ ᱢᱟ ᱮᱠᱫᱚᱢ ᱜᱮ ᱵᱟᱹᱱᱩᱜ ᱠᱚᱣᱟ
ᱚ ᱜᱷᱮᱣᱨᱟ ᱪᱮᱬᱮ ᱫᱚ ᱪᱮᱫ ᱠᱷᱟᱹᱛᱤᱨ ᱛᱮ ᱵᱟᱹᱱᱩᱜ ᱠᱚᱣᱟ
ᱦᱩᱸᱜ ᱚᱱᱟ ᱫᱚ ᱦᱳᱭᱳᱜ ᱠᱟᱱᱟ ᱡᱮᱢᱚᱱ ᱥᱮᱫᱟᱭ ᱫᱚ ᱟᱵᱚ ᱟᱛ ᱴᱚᱞᱟ ᱠᱚᱨᱮᱜ ᱫᱚ
ᱦᱚᱸ
ᱧᱮᱞ ᱢᱮ ᱡᱷᱚᱛᱚ ᱦᱚᱲᱟᱜ ᱚᱲᱟᱜ ᱜᱮ ᱠᱷᱚᱲ ᱨᱮᱱᱟᱜ ᱚᱲᱟᱜ ᱛᱟᱦᱮ ᱠᱟᱱ ᱛᱟᱵᱚᱱᱟ
ᱦᱩᱸ
ᱚᱲ ᱨᱮᱱᱟᱜ ᱚᱲᱟᱜ ᱛᱟᱸᱦᱮ ᱠᱟᱱ ᱛᱮ ᱢᱟᱱᱮ ᱪᱮᱬᱮ ᱩᱱᱠᱩ ᱠᱷᱮᱨᱣᱟᱜ ᱜᱷᱮᱣᱨᱟ ᱪᱮᱬᱮ ᱫᱚ ᱚᱸᱰᱮ ᱠᱚ ᱛᱩᱠᱟᱹᱭ ᱛᱟᱦᱮᱸᱜᱼᱟ ᱢᱟᱱᱮ ᱠᱷᱚᱲ
ᱚᱱᱟ ᱪᱟ ᱪᱟ ᱤᱭᱟᱹ ᱚᱱᱟ ᱤᱭᱟᱹ ᱥᱟᱛᱮ ᱨᱮ ᱟᱨᱠᱤ
ᱦᱳᱭ ᱥᱟᱛᱮ ᱨᱮ ᱠᱚᱲᱟ ᱦᱟᱹᱞᱫᱲᱷᱨᱮ ᱛᱮ ᱧᱮᱞ ᱠᱚᱢ ᱛᱩᱠᱟᱹ ᱵᱤᱞᱮ ᱦᱚᱯᱚᱱ ᱢᱟᱱᱮ ᱵᱚᱝᱥᱚ ᱵᱤᱥᱛᱟᱨ ᱡᱷᱚᱛᱚ ᱦᱚᱲᱟᱜ ᱚᱲᱟᱜ ᱨᱮ ᱧᱮᱞ ᱢᱮ ᱛᱟᱨᱟᱥᱤᱧ ᱠᱟᱱ ᱥᱮ ᱠᱤᱪᱤᱨ ᱢᱤᱪᱤᱨ ᱪᱮᱬᱮ ᱟᱜ ᱨᱟᱜᱽ ᱛᱮ ᱟᱸᱫᱳᱲ ᱜᱚᱫ ᱢᱮᱭᱟ
ᱱᱮᱛᱟᱨ ᱫᱚ ᱢᱮᱱᱠᱷᱟᱱ ᱵᱟᱠᱚ ᱨᱟᱜ ᱫᱟ ᱠᱟᱹᱡ ᱟᱨ ᱵᱷᱟᱜᱮ ᱵᱟᱝ ᱵᱩᱡᱷᱟᱹᱜ ᱠᱟᱱᱟ ᱪᱮᱬᱮ ᱟᱜ ᱨᱟᱜ ᱠᱚ ᱵᱟᱝ ᱟᱸᱡᱚᱢ ᱠᱚᱜ ᱠᱟᱱᱛᱮ
ᱦᱮᱸ ᱱᱮᱛᱟᱨ ᱢᱟ ᱡᱷᱚᱛᱚ ᱯᱟᱠᱟ ᱚᱲᱟᱜ ᱮᱥᱵᱮᱥᱴᱟᱨ ᱴᱤᱧ ᱴᱟᱞᱤ ᱚᱱᱮ ᱟᱫᱚ ᱩᱱᱠᱩ ᱫᱚ ᱚᱠᱟ ᱨᱮᱠᱚ ᱛᱟᱦᱮᱱᱟ ᱩᱡᱟᱹᱲ ᱪᱟᱵᱟ ᱠᱮᱫᱟ ᱵᱚᱱᱵ ᱯᱚᱣ ᱛᱮᱜᱮ ᱛᱚ ᱚᱱᱟ ᱛᱮᱜᱮ ᱛᱚ ᱱᱤᱛᱚᱜ ᱦᱟᱹᱵᱤᱡ ᱦᱚᱸ ᱢᱟᱱᱮ ᱱᱤᱛᱚᱜ ᱫᱚ ᱜᱷᱮᱣᱨᱟ ᱪᱮᱬᱮ ᱠᱚᱫᱚ ᱦᱟᱸᱜ ᱵᱟᱝᱠᱚ ᱫᱤᱥᱟᱹᱜ ᱠᱟᱱᱟ ᱟᱨ ᱦᱤᱸᱥᱤ ᱪᱮᱬᱮ ᱦᱚᱸ ᱦᱟᱸᱜ ᱵᱟᱝᱠᱚ ᱫᱤᱥᱟᱹᱜ ᱠᱟᱱᱟ ᱠᱟᱨᱚᱱ ᱮᱸ ᱛᱟᱞᱮ ᱫᱟᱨᱮ ᱦᱮᱛᱟᱨ ᱫᱚ ᱢᱟᱱᱮ ᱦᱚᱭ ᱫᱟᱜ ᱫᱤᱢᱤᱞ ᱪᱮᱴᱮᱨ ᱵᱤᱡᱽᱞᱤ ᱫᱚ ᱛᱟᱞᱮ ᱫᱟᱨᱮ ᱪᱚᱴ ᱨᱮᱜᱮ ᱵᱮᱥᱤ ᱧᱩᱨᱩᱜ ᱠᱟᱱᱟ
ᱦᱩᱸ ᱦᱩᱸ
ᱟᱨ ᱦᱸᱤᱥᱤ ᱪᱮᱬᱮ ᱠᱚᱢᱟ ᱛᱟᱞᱮ ᱫᱟᱨᱮᱜᱮ ᱡᱟᱹᱥᱛᱤ ᱠᱚ ᱛᱩᱠᱟᱹᱭᱮᱜ ᱛᱟᱦᱮᱸᱜᱼᱟ ᱟᱨ ᱩᱱᱠᱩ ᱦᱤᱸᱥᱤ ᱪᱮᱬᱮ ᱞᱮᱠᱟᱱ ᱪᱮᱬᱮ ᱫᱚ ᱱᱚᱣᱟ ᱫᱷᱟᱹᱨᱛᱤ ᱨᱮᱫᱚ ᱟᱨ ᱢᱮᱫᱴᱟᱝ ᱦᱚᱸ ᱵᱟᱹᱱᱩᱜ ᱠᱚᱣᱟ
ᱟᱪᱪᱷᱟ ᱩᱝᱠᱩ ᱛᱤᱱᱟᱹᱜ ᱵᱩᱫᱽᱫᱷᱤᱢᱟᱱ ᱠᱟᱱᱟ ᱠᱚ ᱢᱟᱱᱮ ᱟᱹᱰᱤ ᱵᱩᱫᱽᱫᱷᱤ ᱛᱤᱱᱟᱹᱜ ᱵᱩᱫᱷ ᱢᱟᱱ ᱪᱮᱬᱮ ᱠᱟᱱᱟ ᱠᱚ
ᱦᱮᱸ ᱩᱝᱠᱩ ᱫᱚ ᱢᱟᱱᱮ ᱢᱟᱹᱱᱢᱤ ᱠᱷᱚᱱᱟᱜ ᱦᱚᱸ ᱟᱨᱦᱚᱸ ᱡᱟᱹᱥᱛᱤ ᱦᱚᱭᱛᱳ ᱟᱠᱚ ᱢᱟᱱᱮ ᱢᱮᱱᱟᱜ ᱛᱟᱠᱚᱣᱟ ᱵᱩᱫᱽᱫᱷᱤ ᱠᱟᱨᱚᱱ ᱩᱱᱠᱩ ᱡᱟᱦᱟᱸ ᱛᱩᱠᱟᱹ ᱠᱚ ᱵᱮᱱᱟᱣᱟ ᱚᱱᱟ ᱛᱩᱠᱟᱹ ᱦᱚᱭ ᱫᱟᱜ ᱡᱟᱦᱟᱸ ᱥᱮᱫ ᱛᱮ ᱦᱤᱡᱩᱜᱼᱟ ᱦᱮᱛᱟᱨ ᱫᱤᱱ ᱚᱱᱟ ᱵᱤᱯᱚᱨᱤᱛ ᱠᱚ ᱫᱩᱣᱟᱹᱨ ᱠᱟᱜᱼᱟ
ᱚ ᱢᱟᱱᱮ ᱩᱝᱠᱩ ᱫᱚᱠᱚ ᱵᱩᱡᱷᱟᱹᱣ ᱫᱟᱲᱮᱭᱟᱜᱼᱟ ᱡᱮ ᱛᱮ ᱱᱤᱭᱟᱹ ᱫᱷᱟᱣ ᱫᱚ ᱚᱱᱟ ᱫᱷᱟᱨᱮ ᱠᱷᱚᱱᱟᱜ ᱦᱚᱭ ᱫᱟᱜ ᱦᱤᱡᱩᱜᱼᱟ ᱥᱮ ᱱᱚᱛᱮ ᱠᱷᱚᱱᱟᱜ ᱦᱚᱭᱟᱭ ᱢᱟᱱᱮ ᱚᱱᱟ ᱟᱠᱚ ᱠᱚ ᱵᱩᱡᱷᱟᱹᱣ ᱫᱟᱲᱮᱭᱟᱜᱼᱟ ᱦᱮᱸ ᱥᱮ
ᱦᱩᱸ ᱚᱱᱟ ᱚᱭᱟᱹ ᱢᱟᱱᱮ ᱵᱩᱡᱷᱟᱹᱣ ᱠᱷᱟᱹᱛᱤᱨ ᱜᱮᱛᱚ ᱧᱮᱞ ᱢᱮ ᱫᱩᱣᱟᱹᱨ ᱢᱟ ᱵᱟᱨ ᱫᱷᱟᱨᱮ ᱜᱮ ᱢᱮᱱᱟᱜ ᱛᱟᱠᱚᱣᱟ ᱪᱮᱛᱟᱱ ᱫᱷᱟᱨᱮ ᱦᱚᱸ ᱞᱟᱛᱟᱨ ᱫᱷᱟᱨᱮ ᱦᱚᱸ ᱢᱮᱱᱠᱷᱟᱱ ᱚᱸᱰᱮ ᱚᱠᱟᱞᱮᱠᱟ ᱪᱚᱠᱚ ᱛᱩᱠᱟᱹ ᱠᱚ ᱵᱮᱱᱟᱣ ᱠᱟᱜᱼᱟ ᱡᱟᱦᱟᱸ ᱫᱚ ᱚᱸᱰᱮ ᱵᱮᱞᱮ ᱦᱚᱯᱚᱱ ᱮᱸᱜᱟ ᱡᱚᱛᱚ ᱠᱚ ᱛᱟᱦᱮᱱᱟ ᱩᱱᱟᱹᱜ ᱫᱟᱜ ᱨᱮ ᱦᱚᱭ ᱨᱮ ᱢᱟᱱᱮ ᱫᱟᱜ ᱵᱟᱝ ᱵᱚᱞᱚᱣᱟᱠᱚᱣᱟ
ᱟᱨ ᱚᱛᱷᱚᱪᱚ ᱢᱮᱫᱴᱮᱱ ᱡᱟᱦᱟᱸ ᱡᱤᱞᱤᱥ ᱡᱟᱦ ᱡᱟᱦᱟᱱ ᱡᱤᱞᱤ ᱡᱤᱭᱟᱹᱞᱤ ᱵᱟᱠᱚ ᱟᱠ ᱟᱠᱚ ᱴᱷᱮᱱ ᱵᱟᱠᱚ ᱟᱠᱨᱚᱢᱚᱱ ᱫᱟᱲᱭᱟᱜᱼᱟ ᱦᱮᱸ ᱥᱮ
ᱦᱮᱸ ᱮᱢᱚᱱ ᱮᱢᱚᱱ ᱪᱚᱴ ᱨᱮ ᱟᱨ ᱮᱢᱚᱱ ᱰᱚᱠᱽ ᱨᱮᱠᱚ ᱛᱩᱠᱟᱹ ᱠᱟᱜᱼᱟ ᱟᱢ ᱫᱚ ᱧᱮᱞ ᱢᱮ ᱛᱟᱞᱮ ᱫᱟᱨᱮ ᱨᱮᱱᱟᱜ ᱥᱟᱠᱟᱢ ᱨᱮᱱᱟᱜ ᱰᱚᱠ ᱨᱮᱠᱚ ᱛᱩᱠᱟᱹᱭᱟ ᱮᱠᱫᱚᱢ
ᱦᱮᱸ ᱦᱩᱸ ᱦᱩᱸ
ᱢᱤᱼᱢᱤᱜᱴᱟᱝ ᱥᱟᱠᱟᱢ ᱨᱮ ᱯᱟᱸᱪ ᱪᱷᱚᱴᱤ ᱠᱟᱛᱮᱜ ᱥᱮ ᱯᱤᱭᱮ ᱯᱚᱱᱮᱭᱟ ᱠᱟᱛᱮᱜ ᱠᱚ ᱛᱩᱠᱟᱹᱭ ᱛᱟᱦᱮᱸᱜᱼᱟ ᱢᱮᱱᱠᱷᱟᱱ ᱱᱤᱛᱚᱜ ᱫᱚ ᱦᱤᱸᱥᱤ ᱪᱮᱬᱮ ᱟᱨ ᱜᱷᱮᱣᱨᱟ ᱪᱮᱬᱮᱭᱟᱜ ᱫᱚ ᱯᱩᱨᱟᱹ ᱜᱮ ᱢᱟᱱᱮ ᱟᱫ ᱪᱟᱵᱟᱣ ᱠᱟᱱᱟ ᱠᱚ
ᱚ
ᱦᱤᱸᱥᱤ ᱛᱮᱜ ᱦᱤᱸᱥᱤ ᱛᱩᱠᱟᱹ ᱦᱚᱸ ᱵᱟᱹᱱᱩᱜ ᱪᱮᱬᱮ ᱦᱚᱸ ᱵᱟᱹᱱᱩᱜ ᱠᱚ ᱟᱨ ᱥᱮᱫᱟᱭ ᱡᱟᱦᱟᱸᱨᱮ ᱡᱟᱦᱟᱸ ᱫᱟᱨᱮ ᱨᱮᱠᱚ ᱛᱩᱠᱟᱹᱭ ᱛᱟᱦᱮᱸᱜᱼᱟ ᱚᱱᱟ ᱫᱟᱨᱮ ᱨᱮ ᱱᱤᱛᱚᱜ ᱢᱟ ᱵᱟᱹᱱᱩᱜ ᱠᱟᱜ ᱠᱚᱣᱟ ᱦᱩᱸ
ᱚ ᱟᱪᱪᱷᱟ ᱟᱪᱪᱷᱟ ᱦᱮᱸ ᱚᱱᱟᱜᱮ ᱠᱤᱱᱛᱩ ᱦᱮᱸ ᱞᱮᱭ ᱢᱮ ᱦᱳᱭ ᱢᱟᱱᱮ ᱦᱚᱜᱼᱚᱭ
ᱢᱟ ᱟᱢ ᱯᱷᱟᱥᱴᱮ ᱞᱮᱭᱞᱮᱢ ᱪᱮᱜ ᱮᱢ ᱞᱮᱭ ᱞᱟᱹᱜᱤᱫᱚᱜ ᱠᱟᱱᱟ ᱵᱟᱱᱟ ᱦᱚᱲ ᱢᱤᱫ ᱥᱟᱛᱮᱜ ᱞᱟᱝ ᱜᱟᱛᱟᱜ ᱠᱟᱱᱟ
ᱦᱳᱭ ᱢᱟᱱᱮ ᱦᱚᱜᱼᱚᱭ ᱢᱤᱫ ᱢᱤᱫ ᱛᱮ ᱡᱷᱚᱛᱚ ᱜᱮᱠᱚ ᱟᱴ ᱪᱟᱵᱟᱜ ᱠᱟᱱᱟ ᱥᱮ ᱯᱚᱨᱚᱥᱠᱤ ᱯᱚᱨ ᱢᱟᱱᱮ ᱡᱷᱚᱛᱚ ᱵᱚᱞᱛᱮ
ᱢᱟᱹᱱᱢᱤᱭᱟᱜ ᱢᱟᱱᱮ ᱵᱷᱩᱞ ᱛᱮᱜᱮ ᱦᱩᱭᱩᱜ ᱠᱟᱱᱟ ᱟᱨᱠᱤ
ᱦᱚᱸ ᱟᱫᱚ ᱱᱤᱛ ᱫᱚ ᱦᱟᱸᱜ ᱡᱩᱜᱽ ᱯᱟᱞᱴᱟᱣ ᱠᱟᱱᱟ ᱥᱮ ᱡᱷᱚᱛᱚ ᱜᱮᱵᱚᱱ ᱠᱩᱥᱤᱭᱟᱜ ᱠᱟᱱᱟ ᱢᱟᱱᱮ ᱠᱷᱚᱲ ᱚᱲᱟᱜ ᱠᱷᱚᱱᱟᱜ ᱫᱚ ᱢᱟᱱᱮ ᱯᱟᱠᱟ ᱚᱲᱟᱜ
ᱦᱩᱸ
ᱦᱮᱸ ᱟᱫᱚ ᱢᱮᱱᱠᱷᱟᱱ ᱡᱟᱦᱟᱸ ᱫᱚ ᱵᱩᱥᱩᱵ ᱚᱲᱟᱜ ᱨᱮ ᱡᱟᱦᱟᱸ ᱡᱟᱹᱯᱤᱫ ᱨᱮᱭᱟᱜ ᱥᱩᱠ ᱟᱨ ᱠᱷ ᱢᱟᱱᱮ ᱟᱨ ᱫᱟᱞᱟᱱ ᱚᱲᱟᱜ ᱨᱮ ᱡᱟᱦᱟᱸ ᱡᱟᱹᱯ ᱯᱩᱥᱤ ᱱᱟᱜ ᱥᱩᱠᱷ ᱟᱹᱰᱤ ᱜᱮ ᱯᱟᱨᱛᱷᱚᱠᱚ ᱜᱮᱭᱟ
ᱦᱚᱭ ᱦᱚᱭ ᱦᱚᱭ
ᱢᱟᱸᱱᱟ ᱠᱷᱟ ᱠᱷᱚᱲᱚᱲᱟ ᱨᱮ ᱡᱚᱱ ᱨᱮᱭᱟᱲ ᱫᱤᱱ ᱦᱚᱸ ᱞᱚᱞᱚ ᱜᱮ ᱵᱩᱡᱷᱟᱹᱜ-ᱟ ᱟᱨ ᱜᱚᱨᱚᱢ ᱫᱤᱱ ᱦᱚᱸ ᱨᱮᱭᱟᱲ ᱜᱮ ᱵᱩᱡᱷᱟᱹᱜ-ᱟ ᱢᱟᱱᱮ ᱱᱚᱣᱟᱜᱮ ᱢᱤᱫᱴᱮᱱ ᱯᱟᱨᱛᱷᱚᱠᱠᱚ ᱫᱚ ᱟᱨ ᱥᱮ ᱤᱭᱟᱹ ᱪᱤᱠᱟᱹᱭᱟᱢ ᱢᱟᱱᱮ ᱫᱟᱞᱟ ᱚᱲᱟᱜ ᱨᱮᱫᱚ ᱱᱚᱝᱠᱟ ᱨᱮᱭᱟᱲ ᱫᱤᱱ ᱦᱚᱸ ᱨᱮᱭᱟᱲᱟ ᱟᱨ ᱜᱚᱨᱚᱢ ᱫᱤᱱ ᱦᱚᱸ ᱜᱚᱨᱚᱢᱟ ᱢᱟᱱᱮ ᱚᱠᱟᱴᱟᱜ ᱫᱚ ᱥᱩᱠ ᱫᱚ ᱵᱟᱝ ᱵᱩᱡᱷᱟᱹᱜ-ᱟ
ᱦᱳᱭ ᱦᱳᱭ ᱦᱚᱭ
ᱦᱩᱸ ᱟᱪᱪᱷᱟ ᱢᱟ ᱟᱢ ᱞᱟᱹᱭ ᱢᱮ ᱢᱟ
ᱦᱩᱸᱜ ᱡᱮᱢᱚᱱ ᱥᱮᱫᱟᱭ ᱫᱚ ᱫᱤᱥᱟᱹᱭ ᱩᱝᱠᱩ ᱜᱮ ᱫᱟᱜ ᱜᱮᱰᱮ ᱠᱚ ᱦᱤᱡᱩᱜ ᱛᱟᱦᱮᱸᱜ-ᱟ ᱡᱟᱦᱟᱸᱭ ᱫᱚᱠᱚ ᱩᱰᱟᱹᱣ ᱫᱟᱲᱮᱭᱟᱜ-ᱟ
ᱦᱮᱸ
ᱟᱥᱟᱲ ᱵᱚᱸᱜᱟ ᱞᱮᱱᱠᱷᱟᱱ ᱜᱮ ᱵᱟᱹᱫᱽ ᱵᱟᱹᱭᱦᱟᱹᱲ ᱫᱟᱜ ᱛᱮ ᱯᱮᱡ ᱠᱚᱜ-ᱟ ᱠᱮᱱᱮᱞ ᱠᱚ ᱜᱟᱰᱟ ᱠᱚ ᱧᱮᱞ ᱠᱚᱢ ᱩᱝᱠᱩ ᱜᱮᱰᱮ ᱮᱴᱟᱜ ᱥᱮᱜ ᱠᱷᱚᱱ ᱠᱚ ᱦᱤᱡᱩᱜ-ᱟ ᱱᱚᱰᱮ ᱩᱰᱟᱹᱣ ᱟᱬᱜᱚᱱᱟᱠᱚ ᱧᱮᱞ ᱵᱟᱲᱟ ᱠᱟᱜ ᱠᱚᱣᱟᱹᱧ ᱦᱤᱡᱩᱜ ᱟᱠᱚ ᱦᱟᱸᱜ ᱥᱮᱛᱟᱜ ᱵᱮᱲᱟ ᱧᱮᱞ ᱠᱚᱢ ᱛᱟᱦᱮᱸ ᱱᱟᱠᱚᱣᱟᱜ ᱛᱟᱨᱟᱥᱤᱧ ᱧᱤᱫᱟᱹ ᱠᱷᱟᱱ ᱱᱟᱜ ᱛᱟᱨᱟᱥᱤᱧ ᱵᱮᱲᱟ ᱥᱤᱸᱜᱟᱹᱲ ᱵᱟᱲᱟ ᱠᱷᱟᱱ ᱜᱮ ᱩᱰᱟᱹᱣ ᱪᱟᱞᱟᱜ ᱟᱠᱚ᱾ ᱱᱤᱛᱚᱜ ᱢᱟ ᱩᱝᱠᱩ ᱦᱚᱸ ᱵᱟᱠᱚ ᱫᱤᱥᱟᱹᱜ ᱠᱟᱱᱟ᱾
ᱚᱸᱦᱚᱸ ᱚᱸᱦᱚᱜ ᱢᱟᱱᱮ ᱟᱵᱚ ᱪᱮᱫ ᱵᱚᱱ ᱪᱤᱠᱟᱹ ᱠᱮᱫ ᱛᱮ ᱱᱩᱠᱩ ᱢᱟᱱᱮ ᱚᱠᱟ ᱡᱟᱦᱟᱸ ᱫᱚ ᱢᱟᱱᱮ ᱢᱮᱫ ᱥᱟᱢᱟᱝ ᱨᱮᱠᱚ ᱛᱟᱦᱮᱱ ᱛᱮᱦᱮᱸᱜ ᱥᱟᱨᱟ ᱫᱤᱱ ᱱᱩᱝᱠᱩ, ᱚᱱᱮ ᱡᱤᱭᱟᱹᱞᱤ ᱠᱚ ᱥᱮ ᱪᱮᱬᱮ ᱪᱩᱯᱲᱤ ᱠᱚ ᱵᱟᱵᱚ ᱧᱮᱧᱟᱢᱮᱫ ᱠᱚᱣᱟ᱾
ᱚᱱᱮ ᱛᱚ ᱟᱵᱚ ᱫᱚᱢ ᱡᱟᱹᱥᱛᱤ ᱞᱟᱵᱷ ᱠᱷᱟᱹᱛᱤᱨ ᱛᱮᱜᱮ ᱟᱹᱰᱤ ᱠᱤᱪᱷᱩ ᱡᱤᱱᱤᱥ ᱵᱚᱱ ᱵᱮᱵᱚᱦᱟᱨᱮᱜᱼᱟ᱾ ᱚᱱᱟ ᱠᱷᱟᱹᱛᱤᱨ ᱜᱮ ᱡᱮᱢᱚᱱ ᱩᱝᱠᱩ ᱫᱚ ᱦᱤᱡᱩᱜ ᱛᱟᱦᱮᱸᱜ ᱟᱠᱚ ᱟᱵᱚ ᱫᱤᱥᱚᱢ ᱛᱮ ᱡᱚᱢ ᱞᱟᱹᱜᱤᱫ ᱛᱮ᱾ ᱛᱟᱦᱮᱱ ᱞᱟᱹᱜᱤᱫ ᱛᱮ, ᱢᱮᱱᱠᱷᱟᱱ ᱟᱵᱚ ᱩᱱᱠᱩᱣᱟᱜ ᱡᱚᱢᱟᱜ ᱡᱟᱦᱟᱸ ᱛᱟᱠᱚ ᱨᱚᱠᱚᱡ ᱦᱟᱹᱠᱩ ᱠᱟᱴᱠᱚᱢ ᱩᱱᱠᱩ ᱡᱷᱚᱛᱚ ᱵᱚᱱ ᱜᱚᱭᱮᱜ ᱠᱚᱣᱟ ᱢᱟᱱᱮ ᱵᱟᱹᱫᱽ ᱨᱮ ᱵᱟᱹᱭᱦᱟᱹᱲ ᱥᱟᱨ ᱵᱚᱱ ᱮᱢᱟᱜ ᱠᱟᱱᱟ᱾ ᱚᱱᱟ ᱢᱟ ᱚᱱᱟ ᱥᱟᱨ ᱫᱟᱜ ᱢᱟ ᱜᱚᱴᱟ ᱞᱤᱸᱜᱤᱱ ᱠᱟᱱᱟ ᱥᱮ᱾
ᱦᱚᱸ ᱦᱚᱸ ᱦᱚᱸ
ᱡᱮ ᱟᱠᱚᱰ ᱛᱟᱦᱮᱱ ᱠᱟᱱᱟ ᱚᱱᱟ ᱫᱚ ᱵᱟᱝ᱾ ᱫᱟᱜ ᱠᱮᱫ ᱠᱷᱟᱱ ᱜᱮ ᱪᱮᱛᱟᱱ ᱵᱟᱹᱫ ᱨᱮᱱᱟᱜ ᱡᱟᱦᱟᱸ ᱨᱟᱱ ᱠᱚ ᱮᱢᱟᱜ ᱛᱟᱦᱮᱸᱜᱼᱟ ᱵᱤᱥ ᱠᱚ ᱟᱨᱠᱤ ᱚᱱᱟ ᱧᱮᱞ ᱢᱮ ᱞᱟᱛᱟᱨ ᱵᱟᱹᱫᱽ ᱨᱮᱦᱚᱸ ᱦᱤᱡᱩᱜ-ᱟ ᱾ ᱠᱟᱨᱚᱱ ᱦᱟᱱᱮ ᱫᱟᱜ ᱞᱤᱸᱜᱤ ᱟᱜᱩ ᱠᱟᱫᱟᱭ᱾
ᱦᱚᱸ ᱦᱮᱸ
ᱛᱚ ᱚᱱᱟ ᱠᱷᱟᱹᱛᱤᱨ ᱛᱮ ᱩᱱᱠᱩ ᱟᱠᱚ ᱠᱚ ᱦᱤᱡᱩᱜᱼᱟ ᱪᱮᱫᱟᱜ ᱡᱮᱦᱮᱛᱩ ᱦᱮᱡ ᱠᱟᱛᱮᱜ ᱠᱚ ᱧᱮᱞᱮᱜᱼᱟ ᱚᱸᱰᱮ ᱡᱚᱢᱟᱜ ᱵᱟᱹᱱᱩᱜ ᱠᱟᱫᱟ᱾ ᱥᱮ ᱟᱠᱚ ᱦᱚᱸ ᱚᱱᱟ ᱵᱤᱥ ᱨᱚᱠᱚᱡ ᱥᱮ ᱵᱤᱥ ᱠᱟᱴ ᱠᱚᱢ ᱠᱚ ᱡᱚᱢᱛᱮ ᱟᱠᱚ ᱦᱚᱸᱠᱚ ᱢᱟᱱᱮ ᱜᱩᱡᱩᱜ ᱠᱟᱱᱟ ᱛᱚ ᱚᱱᱟ ᱠᱚ ᱩᱭᱟᱹᱨ ᱵᱷᱟᱵᱱᱟ ᱠᱷᱟᱛᱤᱨ ᱛᱮ ᱦᱚᱭ ᱛᱚ ᱱᱤᱡᱮᱨᱟᱜ ᱢᱚᱱᱮ ᱞᱮᱠᱟᱛᱮ ᱫᱚ ᱡᱮ ᱵᱟᱠᱚ ᱦᱤᱡᱩᱜ ᱠᱟᱱᱟ᱾
ᱟᱪᱪᱷᱟ ᱟᱪᱪᱷᱟ ᱟᱪᱪᱷᱟ ᱦᱚᱭ ᱦᱚᱭ
ᱡᱮᱢᱚᱱ ᱥᱮᱫᱟᱭ ᱢᱟ ᱟᱥᱟᱲ ᱵᱚᱸᱜᱟ ᱫᱤᱱ ᱞᱮᱠᱷᱟᱱ ᱜᱮ ᱨᱚᱴᱮ ᱠᱚ ᱨᱟᱜ ᱛᱟᱦᱮᱸᱜ-ᱟ᱾ ᱨᱚᱴᱮ ᱨᱟᱜ ᱛᱮ ᱟᱸᱫᱳᱲ ᱪᱟᱵᱟ ᱠᱟᱜ ᱛᱟᱦᱮᱸᱜ ᱟᱠᱚ᱾ ᱢᱮᱱᱠᱷᱟᱱ ᱱᱮᱛᱟᱨ ᱢᱟ ᱴᱮᱭᱟᱝ ᱨᱟᱜ ᱦᱚᱸ ᱵᱟᱝ ᱟᱸᱡᱚᱢᱚᱜ ᱠᱟᱱᱟ, ᱵᱟᱨᱩᱰᱟᱝᱟᱜ ᱨᱟᱜ ᱦᱚᱸ ᱵᱟᱝ ᱟᱸᱡᱚᱢᱚᱜ ᱠᱟᱱᱟ᱾